ᱦᱮᱞᱳᱻ
ᱦᱮᱸ ᱦᱮᱞᱳ ᱾
ᱦᱮᱸᱻ
ᱤᱧᱟᱜ ᱨᱚᱲ ᱟᱸᱡᱚᱢ ᱮᱠᱫᱚᱢ ᱟᱸᱡᱚᱢᱚᱜ ᱠᱟᱱ ᱜᱮᱭᱟ ᱾
ᱱᱟᱯᱟᱭ ᱵᱟᱲᱟ ᱜᱮᱛᱚ? ᱦᱮᱞᱳ ᱾ ᱤᱧ ᱦᱚᱸ ᱱᱟᱯᱟᱭ ᱵᱟᱲᱟ ᱜᱮ ᱾ ᱱᱟᱯᱟᱭ ᱜᱮ ᱱᱟᱯᱟᱭ ᱜᱮ ᱾
ᱦᱳᱭ ᱛᱚ,
ᱱᱟᱯᱟᱭ ᱛᱟᱦᱮᱱ ᱜᱮ ᱱᱟᱯᱟᱭᱟ ᱾
ᱦᱳᱭ ᱟᱨ ᱮᱱᱠᱷᱟᱱ ᱪᱮᱫ ᱯᱮ ᱪᱤᱠᱟᱹᱭᱮᱜᱼᱟ?
ᱟᱨ ᱪᱮᱫ ᱮᱢ ᱪᱤᱠᱟᱹᱭᱟ, ᱚᱲᱟᱜ ᱠᱚᱨᱮ ᱜᱮ ᱫᱩᱲᱩᱵ ᱵᱟᱲᱟ ᱜᱮ ᱾ ᱠᱟᱹᱢᱤ ᱠᱚᱦᱚ ᱛᱚ ᱚᱱᱠᱟ ᱫᱚ ᱵᱟᱹᱱᱩᱜᱼᱟ, ᱢᱮᱱᱟᱜ ᱫᱚ ᱢᱮᱱᱟᱜ ᱜᱮᱭᱟ ᱟᱫᱚ᱾ ᱠᱟᱹᱢᱤ ᱫᱚ ᱵᱚᱞᱛᱮᱫ ᱪᱷᱚᱠ ᱥᱮᱱ ᱪᱟᱞᱟᱣ ᱟᱫᱚ ᱱᱚᱛᱮᱡ ᱡᱟ ᱫᱟᱜ ᱵᱟᱲᱟᱭᱮᱜᱼᱟ, ᱢᱤᱫ ᱜᱷᱟᱹᱲᱤᱡ ᱟᱫᱚ ᱚᱱᱟᱛᱮ ᱵᱟᱝ ᱪᱟᱞᱟᱣ ᱦᱳᱭ ᱠᱟᱱᱟ ᱾
ᱦᱮ
ᱨᱤᱢᱤᱞ ᱠᱚᱭ ᱯᱷᱟᱠᱟᱭᱮᱜ ᱯᱷᱟᱠᱟ ᱵᱟᱲᱟ ᱞᱮᱠᱷᱟᱱ ᱫᱚ, ᱪᱟᱞᱟᱣ ᱦᱳᱭᱩᱜᱼᱟ ᱱᱟᱦᱟᱜ ᱾
ᱦᱳᱭ ᱛᱚ ᱾
ᱟᱦ ᱟᱯᱮ ᱜᱮ ᱪᱮᱫ ᱯᱮ ᱪᱤᱠᱟᱹᱭᱮᱜᱼᱟ ᱚᱱᱛᱮ?
ᱟᱪᱪᱷᱟ ᱛᱟᱦᱞᱮ ᱫᱚ, ᱨᱚᱦᱚᱭ ᱠᱟᱹᱢᱤ ᱫᱚ ᱵᱟᱯᱮ ᱪᱟᱞᱟᱜ ᱠᱟᱱᱟ ᱛᱟᱦᱚᱞᱮ?
ᱞᱟᱹᱭᱮᱜᱼᱟᱞᱤᱧ ᱨᱚᱦᱚᱭ ᱠᱟᱹᱢᱤ ᱫᱚ ᱵᱟᱯᱮ ᱪᱟᱞᱟᱜ ᱠᱟᱱᱟ?
ᱪᱟᱞᱟᱜ ᱠᱟᱱ ᱜᱮᱭᱟ ᱞᱮ ᱾
ᱟᱪᱪᱷᱟ ᱛᱟᱦᱚᱞᱮ ᱱᱤᱛᱚᱜ ᱫᱚ, ᱴᱤᱯᱷᱤᱱ ᱴᱟᱭᱤᱢ?
ᱦᱮᱸ ᱱᱤᱛᱚᱜ ᱫᱚ ᱴᱤᱯᱷᱤᱱ ᱴᱟᱭᱤᱢ, ᱚᱱᱟ ᱠᱷᱟᱛᱤᱨ ᱠᱟᱹᱡ ᱴᱤᱯᱷᱤᱱ ᱧᱚᱜᱚᱜ ᱠᱟᱱᱟ ᱾
ᱟᱪᱪᱷᱟ ᱴᱤᱯᱷᱤᱱ ᱨᱮ ᱪᱮᱫ ᱪᱮᱫ ᱵᱮᱵᱚᱥᱛᱷᱟ ᱢᱮᱱᱟᱜᱼᱟ?
ᱟᱯᱟᱛᱚᱛᱚ ᱚᱲᱟᱜ ᱨᱮᱱᱟᱜ ᱛᱚ, ᱦᱚᱲᱟᱜ ᱠᱷᱟᱱ ᱫᱚ ᱡᱟᱜᱮ ᱱᱮᱛᱟᱨ ᱫᱚ ᱵᱟᱠᱚ ᱫᱟᱠᱟᱭᱮᱜᱼᱟ ᱾ ᱠᱷᱟᱹᱡᱟᱹᱲᱤ ᱜᱮᱠᱚ ᱮᱢᱚᱜ ᱠᱟᱱᱟ᱾
ᱟᱪᱪᱷᱟ,
ᱛᱚᱨᱟᱜ ᱨᱮᱱᱟᱜ ᱦᱚᱛᱮᱡ ᱛᱮ ᱫᱟᱠᱟ ᱠᱚᱜᱮ
ᱟᱪᱪᱷᱟ ᱩᱛᱩ ᱫᱚ ᱛᱟᱦᱚᱞᱮ ᱪᱮᱫ ᱠᱚᱯᱮ ᱩᱛᱩ ᱠᱟᱜᱼᱟ?
ᱮᱸᱻᱻᱜ, ᱩᱛᱩ ᱫᱚ ᱢᱩᱱᱜᱟᱹ ᱟᱲᱟᱜ ᱞᱮ ᱵᱷᱟᱹᱡᱤ ᱠᱟᱜᱼᱟ ᱾
ᱦᱮᱸ, ᱦᱮᱸ᱾
ᱟᱨ ᱛᱟᱦᱮ ᱱᱟᱠᱚᱜ ᱠᱤ ᱵᱟᱹᱫᱽ ᱨᱮᱫᱚ ᱵᱟᱝᱮ ᱵᱩᱡᱷᱟᱹᱜᱼᱟ ᱛᱚ ᱾
ᱟᱪᱪᱷᱟ, ᱦᱳᱭ ᱦᱳᱭ ᱛᱟᱦᱚᱞᱮ ᱨᱚᱦᱚᱭ ᱠᱟᱹᱢᱤ ᱫᱚ, ᱫᱤᱱ ᱜᱮᱯᱮ ᱪᱟᱞᱟᱜ ᱠᱟᱱᱟ ᱛᱚ?
ᱦᱮᱸ,
ᱛᱟᱦᱚᱞᱮ ᱟᱫᱚ ᱵᱟᱹᱫᱽ ᱨᱮ ᱫᱚᱝ ᱜᱚᱝᱜᱷᱟ ᱠᱟᱴᱠᱚᱢ ᱦᱟᱠᱩ ᱠᱚ ᱵᱟᱠᱚ ᱧᱟᱢᱚᱜ ᱠᱟᱱᱛᱮ? ᱩᱱᱠᱩ ᱠᱚᱜᱮ ᱛᱚᱯᱮ ᱩᱛᱩ ᱤᱫᱤ ᱠᱚᱣᱟ ᱥᱮ ᱯᱮ ᱨᱟᱯᱟᱜ ᱤᱫᱤ ᱠᱮᱠᱚᱣᱟ᱾
ᱠᱟᱱ ᱜᱤᱭᱟ ᱠᱚ᱾
ᱠᱟ ᱢᱟᱱᱮ ᱩᱱᱫᱤᱱ ᱞᱮᱠᱟ ᱫᱚ ᱦᱮᱛᱚ ᱢᱟᱱᱮ ᱩᱱᱫᱤᱱ ᱞᱮᱠᱟ ᱫᱚᱢᱮ ᱠᱚ ᱧᱟᱢᱚᱜ ᱠᱟᱱᱟ ᱥᱮ ᱢᱤᱫ ᱵᱟᱨ ᱜᱮ?
ᱟᱥᱚᱞ ᱱᱮᱛᱟᱨ ᱫᱚ ᱢᱤᱫ ᱵᱟᱨ ᱜᱮᱠᱚ ᱧᱟᱢᱚᱜ ᱠᱟᱱᱟ ᱪᱮᱫᱟᱜ ᱥᱮ ᱵᱟᱝ᱾ ᱩᱱᱟᱹᱜ ᱵᱚᱱ ᱱᱮᱛᱟᱨ ᱫᱚᱵᱚᱱ ᱥᱟᱨ ᱠᱷᱩᱞᱟᱜ ᱠᱟᱱ ᱫᱚ, ᱟᱫᱚ ᱚᱠᱟ ᱠᱷᱚᱱ ᱫᱚᱠᱚ ᱛᱟᱦᱮᱱᱟ ᱵᱟᱧᱪᱟᱣ ᱫᱚ᱾
ᱦᱚᱭ, ᱦᱚᱭ, ᱦᱚᱭ᱾
ᱛᱚ ᱠᱚᱢ ᱠᱟᱱᱟ ᱥᱮᱫᱟᱭ ᱞᱮᱠᱟ ᱫᱚ, ᱡᱟᱣ ᱞᱮᱠᱟ ᱫᱚ, ᱵᱟᱹᱛᱮᱢ ᱪᱟᱞᱟᱣ ᱞᱮᱱᱠᱷᱟᱱ ᱜᱮ ᱢᱤᱫ ᱴᱤᱯᱤᱝ ᱠᱟᱴᱠᱚᱢ ᱫᱚᱢ ᱟᱜᱩ ᱛᱟᱨᱟᱭ
ᱦᱟᱞᱮ ᱦᱳᱭ ᱦᱳᱭ, ᱛᱟᱦᱚᱞᱮ ᱟᱵᱚ ᱠᱷᱚᱱ ᱡᱟᱦᱟᱸᱭ ᱯᱚᱨᱮ ᱦᱮᱱᱟᱜ ᱠᱚᱣᱟ ᱱᱟᱦᱟᱜ ᱯᱚᱨᱮ ᱯᱤᱲᱦᱤ ᱠᱚ ᱡᱟᱦᱟᱸᱭ ᱠᱚ ᱦᱤᱡᱩᱜᱼᱟ᱾ ᱛᱟᱦᱞᱮ ᱩᱱᱠᱩ ᱫᱚ ᱜᱚᱸᱝᱜᱷᱟ, ᱠᱟᱴᱠᱚᱢ, ᱛᱟᱦᱚᱞᱮ ᱠᱟᱹᱦᱱᱤ ᱞᱮᱠᱟ ᱜᱮᱠᱚ ᱟᱸᱡᱚᱢᱟ?
ᱦᱳᱭ, ᱟᱵᱚ ᱵᱚᱱ ᱵᱚᱱ ᱟᱸᱡᱚᱢ ᱟᱠᱟᱜᱼᱟ᱾
ᱦᱩᱸ ᱟᱨ ᱵᱟᱝ ᱟᱵᱚ ᱫᱚ ᱜᱚᱸᱝᱜᱷᱟ, ᱠᱟᱴᱠᱚᱢ ᱫᱚ ᱧᱮᱞ ᱟᱠᱟᱫ ᱠᱚᱣᱟ ᱵᱚᱱ, ᱦᱟᱞᱟᱝ ᱟᱠᱟᱫ ᱠᱚᱣᱟ ᱵᱚᱱ ᱡᱚᱢ ᱟᱠᱟᱜ ᱠᱚᱣᱟ ᱵᱚ, ᱠᱤᱱᱛᱩ ᱟᱨ ᱚᱝᱠᱟ ᱵᱟᱨ ᱯᱮ ᱯᱤᱲᱦᱤ ᱯᱚᱨᱮ ᱫᱚ ᱱᱟᱸᱜ ᱫᱚ ᱩᱱᱠᱩ ᱫᱚ ᱚᱱᱟ ᱫᱚ ᱠᱟᱹᱦᱱᱤ ᱞᱮᱠᱟᱜᱮ ᱟᱸᱡᱚᱢᱟᱠᱚ ᱡᱟᱦᱟᱸᱭ ᱡᱟᱦᱟᱸ ᱛᱤᱥ ᱡᱩᱫᱤ ᱧᱩᱛᱩᱢ ᱦᱚᱢ ᱞᱟᱹᱭᱟ ᱡᱮ ᱜᱚᱸᱝᱜᱷᱟ, ᱠᱟᱴᱠᱚᱢ ᱠᱚᱢ ᱨᱮᱱᱟᱜ ᱛᱟᱦᱚᱞᱮ ᱟᱫᱚ ᱩᱱ ᱫᱚᱠᱚ ᱞᱟᱹᱭᱟ ᱩᱱᱠᱩ ᱫᱚᱠᱚ ᱪᱤᱞᱤ ᱠᱟᱱᱟ ᱪᱮᱫ ᱞᱮᱠᱟ ᱠᱚ ᱧᱮᱞᱚᱜᱼᱟ? ᱚᱱᱠᱟ ᱦᱚᱭᱼᱛᱳ ᱠᱚ ᱠᱩᱞᱤᱭᱟᱠᱚ ᱱᱟᱸᱜ?
ᱦᱳᱭ ᱟᱫᱚ ᱚᱱᱠᱟ ᱟᱵᱚ ᱦᱚᱸ ᱚᱱᱠᱟ ᱞᱟᱹᱭᱟ ᱠᱚ ᱛᱟᱦᱮᱸ ᱠᱟᱱᱟ ᱠᱚ ᱢᱤᱫ ᱥᱚᱢᱚᱭ ᱱᱮᱛᱟᱨ ᱫᱚ ᱵᱟᱹᱱᱩᱜ ᱠᱟᱜ ᱠᱚᱣᱟ᱾
ᱦᱩᱸ᱾
ᱛᱟᱭ ᱛᱚ ᱵᱚᱱ ᱞᱟᱹᱭ ᱟᱥᱮ
ᱦᱳᱭ, ᱦᱳᱭ᱾
ᱟᱨᱚ ᱞᱟᱹᱭ ᱫᱟᱠᱚ ᱥᱮ ᱥᱮᱫᱟᱭ ᱫᱚ ᱪᱮᱛᱟ ᱫᱚᱢᱮ ᱠᱚ ᱠᱟᱹᱢᱤ ᱞᱮᱜᱼᱟ, ᱢᱤᱫ ᱯᱚᱭᱥᱟ ᱵᱟᱨ ᱯᱚᱭᱥᱟ ᱠᱷᱟᱱᱜᱮ ᱟᱹᱰᱤ ᱟᱢᱫᱟ᱾ ᱦᱩᱲᱩ ᱠᱚ ᱧᱟᱢᱚᱜ ᱛᱟᱦᱮᱱᱟ, ᱱᱮᱛᱟᱨ ᱮᱢ ᱧᱟᱢᱟ? ᱫᱤᱱ ᱥᱟᱶ ᱥᱟᱶᱛᱮ ᱡᱚᱛᱚᱱᱟᱜ ᱟᱹᱨᱩ ᱟᱠᱟᱱ ᱫᱚ᱾
ᱦᱳᱭ ᱦᱳᱭ, ᱱᱮᱛᱟᱨ ᱫᱚ ᱟᱨ ᱦᱩᱲᱩ ᱛᱮᱦᱚᱸ ᱚᱠᱚᱭ ᱦᱚᱸ ᱵᱟᱠᱚ ᱠᱟᱹᱢᱤ ᱞᱟᱹᱜᱤᱫᱚᱜ ᱠᱟᱱᱟ᱾
ᱵᱟᱝ ᱟ, ᱩᱱᱫᱤᱱ ᱫᱚ ᱦᱩᱲᱩ ᱱᱮᱛᱟᱨ ᱫᱚ ᱦᱩᱲᱩ ᱨᱮᱱᱟᱜ ᱫᱟᱢ ᱫᱚ ᱵᱟᱹᱱᱩᱜᱼᱟ, ᱯᱚᱭᱥᱟ
ᱦᱳᱭ, ᱦᱳᱭ᱾ ᱦᱩᱲᱩ ᱫᱚᱢ ᱮᱢᱟᱭ ᱨᱮᱦᱚᱸ ᱦᱟᱛᱟᱣ ᱦᱚᱸ ᱵᱟᱭ ᱦᱟᱛᱟᱣ ᱛᱟᱢᱟ᱾ ᱵᱚᱨᱚᱝ ᱚᱱᱟ ᱦᱩᱲᱩ ᱜᱮ ᱟᱢᱜᱮ ᱟᱹᱠᱷᱨᱤᱧ ᱢᱮ ᱟᱹᱠᱷᱨᱤᱧ ᱠᱟᱛᱮᱜ, ᱟᱫᱚ ᱠᱩᱲᱟᱹᱭ ᱮᱢᱟᱭ ᱢᱮ ᱯᱚᱭᱥᱟ ᱜᱮ ᱮᱢᱟᱭ ᱢᱮ
ᱦᱳᱭ, ᱱᱮᱛᱟᱨ ᱫᱚ ᱚᱝᱠᱟ ᱜᱮ᱾
ᱟᱨ ᱱᱮᱛᱟᱨ ᱫᱚ ᱡᱮ ᱱᱟᱛᱮᱱᱟᱜ ᱠᱟᱹᱢᱤ ᱟᱹᱫᱤᱭᱟ, ᱛᱟᱨᱯᱚᱨᱮ ᱤᱨ ᱨᱟᱠᱟᱵ ᱠᱟᱛᱮ ᱠᱩᱲᱟᱹᱭᱤᱧ ᱮᱢᱟᱭᱟ ᱚᱱᱠᱟ ᱦᱚᱸᱛᱚ ᱵᱟᱝ ᱜᱮ᱾ ᱠᱟᱹᱢᱤ ᱪᱟᱵᱟᱼᱟᱜ ᱢᱮᱭᱟᱭ ᱢᱟᱱᱮ ᱥᱚᱸᱜᱮ ᱯᱚᱭᱥᱟ ᱦᱟᱛᱟᱣ ᱛᱚᱨᱟᱭᱟ᱾
ᱦᱳᱭ ᱟᱨ ᱩᱱᱠᱩ ᱩᱱᱠᱩ ᱵᱟᱡᱟᱨ ᱨᱮᱱ ᱠᱟᱹᱢᱤᱱ ᱠᱚᱫᱚ ᱥᱮ ᱩᱱᱠᱩ ᱫᱚ ᱵᱟᱹᱫᱽ ᱨᱮᱜᱮ ᱯᱚᱭᱥᱟ᱾
ᱟᱪᱪᱷᱟ᱾ ᱢᱟᱱᱮ ᱠᱟᱹᱢᱤ ᱪᱟᱵᱟ ᱯᱩᱨᱟᱹᱣᱮᱱᱟ, ᱟᱹᱭᱩᱵ ᱮᱱᱟ, ᱵᱟᱹᱫᱽ ᱠᱷᱚᱱ ᱠᱚ ᱨᱟᱠᱟᱵ ᱮᱱᱟ, ᱯᱚᱭᱥᱟ ᱠᱚ ᱤᱫᱤ ᱛᱟᱨᱟ ᱠᱮᱜᱼᱟ᱾
ᱦᱳᱭ ᱟᱨ ᱮᱱᱠᱷᱟᱱ ᱟᱹᱛᱩ ᱨᱮᱱ ᱫᱚ ᱚᱲᱟᱜ ᱨᱮ ᱛᱩᱵᱩ ᱨᱮᱦᱚᱸ ᱥᱟᱸᱜᱮ ᱥᱚᱝᱜᱮ ᱮᱢ ᱦᱩᱭᱩᱜᱼᱟ᱾
ᱦᱩᱸᱢ ᱢᱟᱱᱮ ᱡᱷᱚᱛᱚ ᱠᱟᱹᱢᱤ ᱪᱟᱵᱟ ᱠᱮᱫ ᱛᱟᱢᱟ, ᱟᱢᱟᱜ ᱠᱟᱹᱢᱤ ᱪᱟᱵᱟᱭᱮᱱᱟ ᱯᱚᱭᱥᱟ ᱮᱢ ᱛᱟᱨᱟᱫ ᱮᱭᱟ᱾
ᱦᱳᱭ ᱚᱱᱠᱟ ᱜᱮ ᱮᱱᱠᱷᱟᱱ ᱟᱯᱮ ᱥᱮᱫ ᱫᱚ ᱪᱮᱫ ᱞᱮᱠᱟ?
ᱟᱞᱮᱥᱮᱫ ᱫᱚ ᱚᱱᱠᱟ ᱜᱮ ᱜᱮ ᱛᱤᱱᱟᱹᱜ ᱜᱟᱱ ᱠᱟᱹᱢᱤ ᱢᱮᱱᱟᱜ ᱛᱟᱢᱟ ᱚᱱᱟ ᱠᱚ ᱡᱩᱫᱤ ᱠᱚ ᱪᱟᱵᱟ ᱠᱮᱫ ᱛᱟᱢᱟ ᱟᱫᱚ ᱠᱟᱹᱢᱤ ᱪᱟᱵᱟᱭᱮᱱᱟ ᱢᱟᱱᱮ ᱯᱚᱭᱥᱟ
ᱮᱱᱠᱷᱟᱱ ᱟᱯᱮᱥᱮᱫ ᱫᱚ ᱵᱟᱡᱟᱨ ᱠᱟᱹᱢᱤ ᱫᱚᱠᱚ ᱪᱟᱞᱟᱜ ᱠᱟᱱᱟ ᱥᱮ ᱵᱟᱝ
ᱟᱞᱮ ᱫᱚ ᱵᱟᱡᱟᱨ ᱛᱚ ᱚᱠᱟᱨᱮ ᱟᱞᱮ ᱫᱚ ᱵᱟᱡᱟᱨ ᱠᱷᱟᱱ ᱫᱚ ᱟᱹᱰᱤ ᱥᱟᱺᱜᱤᱧ ᱜᱮᱭᱟᱞᱮ ᱟᱨ ᱟᱞᱮᱥᱮᱫ ᱟᱞᱮ ᱱᱚᱰᱮ ᱡᱟᱦᱟᱸ
ᱠᱟᱹᱢᱤᱱ ᱠᱚ ᱟᱨᱠᱤ᱾
ᱵᱟᱝ, ᱵᱟᱝ᱾
ᱪᱟᱞᱟᱜ ᱠᱟᱱᱟ ᱯᱮᱥᱮ ᱵᱟᱝᱼᱟ?
ᱵᱟᱝ ᱜᱮ᱿ ᱟᱞᱮ ᱟᱞᱮ ᱟᱞᱮᱥᱮᱫ ᱨᱮᱫᱚ ᱱᱚᱛᱮ ᱨᱮᱫᱚ ᱡᱟᱹᱥᱛᱤ ᱧᱮᱞᱚᱜᱼᱟ, ᱡᱩᱫᱤ ᱟᱹᱛᱩ ᱨᱮᱱᱟᱜ ᱡᱩᱫᱤ ᱦᱩᱭᱩᱜᱼᱟ᱾ ᱛᱟᱦᱚᱞᱮ ᱫᱚ ᱢᱤᱫ ᱦᱚᱲ ᱟᱨ ᱢᱤᱫ ᱦᱚᱲᱮ ᱠᱟᱹᱢᱤ ᱪᱟᱞᱟᱣ ᱮᱱᱟ ᱢᱤᱫ ᱦᱚᱲ ᱴᱷᱮᱱ ᱛᱟᱨᱯᱚᱨᱮ ᱦᱮᱸ ᱩᱱᱤ ᱴᱷᱮᱱ ᱡᱮ ᱦᱤᱞᱳᱜ ᱠᱟᱹᱢᱤ ᱦᱩᱭᱩᱜᱼᱟ ᱟᱨᱦᱚᱸ ᱩᱱᱤ ᱟᱨᱦᱚᱸ ᱩᱱᱤᱭ ᱠᱟᱹᱢᱤ ᱜᱚᱲᱚᱣᱟᱭᱟᱭ ᱚᱱᱠᱟ ᱢᱟᱱᱮ ᱵᱚᱫᱚᱞᱚᱜ ᱠᱟᱱᱟ ᱠᱚ᱾ ᱯᱚᱭᱥᱟ ᱫᱚ ᱵᱟᱝ ᱮᱢ ᱦᱩᱭᱩᱜ ᱠᱟᱱᱟ ᱟᱢᱦᱚᱸ ᱠᱟᱹᱢᱤᱢ ᱜᱚᱲᱚ ᱟᱫᱮᱭᱟ᱾ ᱟᱢᱟᱜ ᱡᱮ ᱦᱤᱞᱚᱜ ᱦᱩᱭᱩᱜᱼᱟ ᱟᱡᱽᱦᱚᱸ ᱤᱱ ᱦᱤᱞᱚᱜ ᱮ ᱜᱚᱲᱚ ᱟᱢᱟ, ᱚᱱᱮ ᱚᱱᱠᱟ ᱦᱩᱭᱩᱜ ᱠᱟᱱᱟ᱾
ᱦᱩᱸ᱾ ᱟᱞᱮᱥᱮᱱ ᱦᱚᱸ ᱚᱨᱫᱷᱮᱠ ᱫᱚ ᱚᱱᱠᱟ ᱜᱮᱠᱚ ᱠᱟᱹᱢᱤ ᱠᱟᱱᱟ᱾
ᱦᱮᱸ ᱟᱹᱛᱩ ᱨᱮᱫᱚ ᱟᱨ ᱵᱟᱭᱨᱮ ᱨᱮᱱᱮᱢ ᱟᱹᱜᱩᱭᱮᱭᱟ, ᱡᱩᱫᱤ ᱩᱱᱤ ᱛᱚ ᱟᱨ ᱠᱟᱹᱢᱤ ᱜᱚᱲᱚ ᱫᱚ ᱵᱟᱢ ᱥᱮᱱ ᱫᱟᱲᱮᱭᱟᱜᱼᱟ, ᱩᱱᱤ ᱫᱚ ᱠᱩᱲᱟᱹᱭ ᱜᱮ ᱮᱢ ᱦᱩᱭᱩᱜᱼᱟ᱾
ᱦᱳᱭ᱾ ᱟᱨ ᱮᱱᱠᱷᱟᱱ ᱟᱞᱮ ᱫᱚ ᱵᱟᱡᱟᱨ ᱥᱩᱨ ᱨᱮᱛᱚ ᱮᱱᱠᱷᱟᱱ
ᱠᱟᱹᱢᱤᱱ ᱫᱚ ᱢᱟᱱᱮ ᱵᱟᱡᱟᱨ ᱮᱢᱚ ᱪᱟᱞᱟᱜ ᱞᱮᱱᱠᱷᱟᱱ ᱦᱚᱸ ᱠᱟᱹᱢᱤᱱ ᱫᱚᱢ ᱧᱟᱢ ᱠᱟᱭᱟ ᱢᱮᱱᱠᱷᱟᱱ ᱜᱚᱱᱚᱝ ᱫᱚ ᱟᱱᱫᱟ ᱠᱟᱛᱮ ᱠᱚ ᱦᱟᱛᱟᱣ ᱮᱫᱟ᱾
ᱛᱚᱵᱩ ᱛᱤᱱᱟᱹᱜ ᱜᱟᱱ ᱦᱩᱭᱩᱜᱼᱟ?
ᱯᱮᱥᱟᱭ ᱛᱟ ᱯᱚᱨᱮ ᱚᱱᱟ ᱠᱷᱚᱱ ᱦᱚᱸ ᱵᱮᱥᱤ, ᱢᱟᱱᱮ ᱱᱤᱛᱚ ᱯᱷᱥᱠᱥ ᱨᱮᱴ ᱷᱳᱭᱳ ᱠᱟᱱᱟ ᱯᱮᱥᱟᱭ᱾
ᱢᱟᱱᱮ ᱢᱟ ᱟᱹᱰᱤ ᱜᱮ ᱡᱟᱹᱥᱛᱤᱭᱟ ᱟᱹᱛᱩ ᱟᱹᱛᱩ ᱫᱤᱥᱚᱢ ᱨᱮ
ᱡᱟᱦᱟᱸᱭ ᱩᱱᱠᱩ ᱧᱮᱞ ᱠᱟᱱᱟ ᱠᱚ ᱥᱮ ᱠᱤᱥᱟᱹᱟᱹᱲ ᱪᱟᱹᱥᱤ
ᱦᱩᱸ᱾
ᱟᱞᱮ ᱠᱤᱥᱟᱹᱬ ᱪᱟᱹᱥᱤᱞᱮ ᱞᱟᱹᱭ ᱟᱠᱚᱭᱟ ᱤᱧᱟᱹᱜ ᱫᱚ ᱞᱚᱜᱚᱱ ᱞᱚᱜᱚᱱ ᱨᱚᱦᱚᱭᱞᱮ ᱠᱷᱟᱱ ᱜᱮ ᱵᱷᱟᱹᱜᱮ᱾ ᱯᱚᱭᱥᱟ ᱢᱮᱱᱟᱜ ᱛᱤᱧᱟᱹ, ᱟᱫᱚ ᱚᱱᱠᱟ ᱠᱟᱛᱮ ᱫᱟᱢ ᱫᱚ ᱵᱮᱥᱤ ᱤᱫᱤ ᱠᱟᱱᱟ᱾
ᱟᱪᱪᱷᱟ ᱟᱪᱪᱷᱟ, ᱦᱳᱭ᱾ ᱢᱤᱫ ᱦᱚᱲ ᱡᱩᱫᱤ ᱤᱱᱟᱹ ᱥᱚᱠᱲᱟ ᱨᱮᱜᱮ ᱡᱩᱫᱤ ᱢᱤᱫ ᱦᱚᱲᱚ ᱡᱩᱫᱤ ᱵᱮᱥᱤ ᱫᱟᱢ ᱛᱮ ᱠᱟᱹᱢᱤ ᱞᱟᱜᱟᱣ ᱠᱮᱫ ᱠᱚᱣᱟᱭ ᱛᱟᱦᱚᱞᱮ ᱫᱚ ᱤᱱᱟᱹ ᱯᱚᱨᱮᱛᱮ ᱡᱟᱦᱟᱸ ᱟᱢᱮᱢ ᱠᱟᱹᱢᱤ ᱦᱚᱪᱚᱠᱚ ᱨᱮᱷ ᱛᱚ ᱤᱱᱟᱹᱜ ᱜᱮ ᱮᱢ ᱦᱩᱭᱩᱜ ᱛᱟᱢᱟ᱾
ᱦᱳᱭ ᱦᱳᱭ, ᱚᱱᱟ ᱞᱮᱠᱟ ᱛᱮ ᱜᱮ ᱜᱚᱱᱚᱝ ᱫᱚ ᱵᱮᱥᱤ ᱤᱫᱤᱜ ᱠᱟᱱᱟ᱾
ᱟᱪᱪᱷᱟᱹ᱾
ᱵᱟᱝ ᱠᱷᱟᱱ ᱫᱚ ᱩᱱ ᱫᱤᱱ ᱫᱚ ᱛᱟᱦᱮᱸ ᱠᱟᱱᱟ, ᱫᱩᱥᱚ᱾
ᱢᱟ ᱩᱱᱠᱩ ᱢᱟ ᱵᱟᱭᱨᱮ ᱨᱮᱱ ᱠᱚ ᱦᱩᱭᱮᱱᱟ, ᱛᱟᱦᱞᱮ ᱟᱹᱛᱩ ᱨᱮᱱᱟᱜ ᱫᱟᱢ ᱛᱟᱯᱮ ᱫᱚ ᱪᱮᱫ ᱞᱮᱠᱟ? ᱟᱹᱛᱩ ᱨᱮᱦᱚᱸ ᱠᱚᱛᱚᱠᱚ ᱴᱷᱤᱠ ᱟᱠᱚ, ᱢᱟᱜᱽ ᱵᱚᱸᱜᱟ ᱨᱮᱠᱚ ᱴᱷᱤᱠ ᱟᱠ ᱡᱮ ᱱᱤᱱᱟᱹᱜ ᱠᱟᱛᱮ ᱠᱩᱲᱤ ᱠᱚᱣᱟᱜ ᱠᱟᱹᱢᱤ ᱱᱤᱱᱟᱹ ᱠᱟᱛᱮ, ᱠᱚᱲᱟ ᱠᱚᱣᱟᱜ ᱠᱟᱹᱢᱤ ᱱᱤᱱᱟᱹ ᱠᱟᱛᱮ? ᱥᱤᱭᱩᱜ ᱨᱮᱭᱟᱜ ᱠᱟᱛᱷᱟ, ᱚᱱᱠᱟ ᱠᱚ ᱴᱷᱤᱠ ᱟᱛᱚ ᱫᱟᱢ ᱠᱚ ᱥᱮ ᱵᱟᱠᱚ ᱴᱷᱤᱠ ᱜᱮᱭᱟ᱾
ᱟᱞᱮ ᱥᱮᱫ ᱫᱚ ᱦᱟᱜ ᱟᱱᱠᱟ ᱫᱚ ᱵᱟᱞᱮ ᱴᱷᱤᱠᱟ
ᱮᱠᱟᱞ ᱠᱚ ᱱᱚᱝᱠᱟ ᱢᱟᱱᱮ ᱤᱭᱟᱹ ᱦᱤᱥᱟᱹᱵᱽ ᱛᱮ ᱟᱨ ᱠᱟᱡᱟᱨ ᱨᱮᱢ ᱠᱟᱹᱢᱤ ᱠᱷᱟᱱ ᱚᱱᱟ ᱨᱮᱱᱟᱜ ᱦᱟᱯ ᱢᱟᱱᱮ ᱫᱩᱥᱚ ᱛᱤᱨᱤᱥ ᱚᱱᱠᱟ ᱠᱟᱹᱡᱽ ᱫᱚᱠᱚ ᱦᱟᱛᱟᱣ ᱜᱮᱭᱟ᱾ ᱟᱨᱚ
ᱟᱪᱪᱷᱟ, ᱦᱩᱸ ᱦᱩᱸ᱾
ᱫᱟᱠᱟ ᱡᱩᱫᱤᱢ ᱤᱥᱤᱱ ᱫᱟᱲᱮᱭᱟ ᱫᱟᱠᱟᱢ ᱮᱢᱟᱭᱟ ᱟᱨ ᱵᱟᱝᱠᱷᱟᱱ ᱠᱷᱟᱹᱡᱟᱹᱲᱤ
ᱟᱪᱪᱷᱟ᱾ ᱟᱞᱮ ᱴᱷᱮᱱ ᱫᱚ ᱟᱫᱚ ᱢᱟᱜᱽ ᱵᱚᱸᱜᱟ ᱥᱚᱢᱚᱭ ᱠᱚ ᱴᱷᱤᱠᱟ᱾ ᱚᱱᱟ ᱫᱟᱢ ᱠᱚᱫᱚ ᱠᱟᱹᱢᱤ ᱨᱮᱱᱟᱜ ᱫᱟᱢ ᱠᱚᱫᱚ ᱠᱚᱲᱟ ᱠᱩᱲᱤᱭᱟᱜ ᱡᱚᱛᱚ ᱦᱚᱲᱟᱜ ᱜᱮ ᱛᱚᱠᱷᱚᱱ ᱜᱮᱠᱚ ᱴᱷᱤᱠᱟ, ᱛᱟᱨᱯᱚᱨᱮ ᱚᱱᱠᱟ ᱡᱤᱞ ᱠᱚᱨᱮᱱᱟᱜ ᱫᱟᱢ ᱦᱚᱸᱠᱚ ᱴᱷᱤᱠᱟ ᱟᱫᱚ ᱠᱤᱪᱷᱩ ᱦᱚᱲᱤᱧ ᱟᱸᱡᱚᱢᱮᱫ ᱠᱚ ᱛᱟᱦᱮᱸᱫ ᱡᱮ ᱵᱟᱝᱢᱟ ᱠᱟᱹᱢᱤ ᱠᱟᱛᱮᱫᱼᱼ ᱛᱮ ᱡᱟᱦᱟ ᱛᱤᱱᱟᱹᱜ ᱮᱢ ᱯᱚᱭᱥᱟᱭᱟ ᱚᱱᱟᱛᱮ ᱡᱩᱫᱤ ᱢᱤᱫ ᱛᱩᱞᱳᱜ ᱡᱤᱞ ᱦᱚᱸ ᱵᱟᱝ ᱦᱩᱭᱩᱜ ᱛᱟᱢᱟᱼᱼ ᱢᱟᱱᱮ ᱡᱤᱞ ᱨᱮᱱᱟᱜ ᱫᱟᱢ ᱫᱚ ᱵᱮᱥᱤ ᱜᱮᱭᱟ ᱟᱨ ᱠᱟᱹᱢᱤ ᱠᱩᱲᱟᱹᱭ ᱫᱚ ᱠᱚᱢ ᱜᱮᱭᱟ᱾ ᱚᱱᱠᱟ ᱠᱚ ᱴᱷᱤᱠ ᱠᱟᱜ ᱛᱟᱞᱮᱭᱟ᱾ ᱛᱚ ᱟᱫᱚ ᱟᱹᱛᱩ ᱨᱮᱱ ᱦᱚᱸ ᱟᱛᱳ ᱨᱮᱛᱼᱼ ᱠᱟᱹᱢᱤ ᱫᱚᱚ ᱚᱱᱠᱟ ᱫᱚ ᱵᱟᱠᱚ ᱪᱟᱞᱟᱜ ᱠᱟᱱᱟ ᱟᱫᱚ ᱵᱟᱭᱨᱮ ᱥᱮᱫ ᱜᱮᱠᱚ ᱪᱟᱞᱟᱜ ᱠᱟᱱᱟ ᱮᱴᱟᱜ ᱟᱛᱩ ᱨᱮᱼᱼ ᱮᱸᱰᱮ ᱠᱷᱟᱱ ᱫᱚ ᱵᱮᱥᱤ ᱠᱚ ᱧᱟᱢ ᱮᱫᱼᱟ
ᱮᱱᱠᱷᱟᱱ ᱢᱟᱱᱮ ᱤᱧ ᱚᱱᱟ ᱵᱟᱰᱟᱭ ᱥᱟᱱᱟ ᱠᱟᱹᱫᱤᱧᱟ ᱡᱮᱼᱼ ᱟᱯᱮᱭᱟᱜ ᱫᱤᱥᱚᱢ ᱨᱮ ᱟᱨᱠᱤᱼᱼ
ᱦᱚᱢ
ᱚᱱᱟ ᱞᱟᱦᱟ ᱞᱟᱹᱭ ᱢᱮ ᱡᱮ ᱚᱠᱟ ᱛᱟᱯᱮ ᱫᱤᱥᱚᱢ?
ᱟᱵᱚ ᱥᱟᱱᱛᱟᱲᱟᱜᱼᱼ ᱥᱟᱱᱛᱟᱲᱟᱜ ᱥᱮᱨᱣᱟ ᱞᱮᱠᱟ ᱫᱚ ᱵᱟᱹᱧ ᱞᱟᱹᱭ ᱫᱟᱲᱮᱭᱟᱜ ᱠᱟᱱᱟ ᱪᱮᱫ ᱫᱤᱥᱚᱢ ᱛᱟᱞᱮ? ᱚᱱᱠᱟ ᱵᱟᱰᱟᱭ ᱵᱟᱹᱱᱩᱜᱼᱟ᱾
ᱟᱵᱚ ᱥᱚᱝᱵᱤᱫᱷᱟᱱ ᱠᱚᱨᱮ ᱚᱞᱚ ᱟᱠᱟᱱᱟᱜ ᱜᱮ ᱞᱟᱹᱭ ᱢᱮ?
ᱚᱱᱠᱟ ᱛᱚ ᱯᱚᱥᱪᱷᱤᱢ ᱵᱟᱝᱞᱟ ᱯᱚᱱᱚᱛ ᱜᱮ ᱡᱷᱟᱲᱜᱨᱟᱢ ᱡᱮᱞᱟ᱾
ᱚ ᱮᱱᱠᱷᱟᱱ ᱫᱚ ᱱᱟᱯᱟᱭ ᱜᱮ᱾ ᱛᱟᱦᱞᱮ ᱮᱱᱠᱷᱟᱱ ᱟᱯᱮ ᱥᱮᱫ ᱫᱚ ᱢᱟᱱᱮ ᱱᱮᱛᱟᱨ ᱫᱚ ᱯᱟᱸᱪ ᱟᱴᱤ ᱵᱚᱞᱮ ᱠᱚ ᱢᱟᱱᱟᱣᱮᱫᱼᱟ ᱥᱮ ᱵᱟᱝ?
ᱡᱟᱦᱟᱸ ᱨᱚᱦᱚᱭ ᱥᱚᱢᱚᱭ ᱠᱚ ᱯᱟᱸᱪ ᱟᱹᱴᱤ ᱫᱚᱼᱼ ᱯᱩᱭᱞᱩ ᱠᱚ ᱨᱚᱦᱚᱭ ᱫᱚ ᱪᱮᱫᱠᱟ ᱠᱚ ᱢᱟᱱᱟᱣ ᱜᱮᱭᱟ᱾
ᱚᱱᱠᱟ ᱫᱚ ᱵᱟᱹᱧ ᱟᱸᱡᱚᱢ ᱵᱟᱲᱟ ᱟᱠᱟᱫᱟ ᱱᱚᱣᱟ ᱱᱤᱭᱟᱹ ᱛᱮᱫᱚ᱾ ᱟᱢᱜᱮ ᱡᱩᱫᱤᱢ ᱞᱟᱹᱭ ᱵᱩᱡᱷᱟᱹᱣ ᱫᱟᱲᱮᱭᱟᱹᱧ ᱠᱷᱟᱱ?
ᱢᱮᱱᱱᱠᱷᱟᱱ ᱟᱞᱮᱥᱮᱫ ᱫᱚ ᱢᱟᱱᱮ ᱡᱚᱠᱷᱚᱱ ᱯᱟᱸᱪᱟᱹᱴᱤ ᱦᱩᱭᱩᱜ ᱜᱮᱭᱟ᱾
ᱦᱩᱢ
ᱢᱟᱱᱮ ᱡᱚᱠᱷᱚᱱ ᱯᱟᱹᱭᱞᱟᱹ ᱟᱜ ᱛᱚᱞᱟ ᱛᱩᱫ ᱠᱟᱛᱮᱢ ᱨᱚᱦᱚᱭᱟ ᱟᱫᱚ ᱢᱚᱬᱮ ᱜᱚᱴᱟᱝ ᱠᱟᱛᱮᱼᱼ ᱯᱮ ᱛᱷᱟᱠᱮᱢ ᱨᱚᱦᱚᱭᱟ᱾
ᱟᱪᱷᱟ
ᱟᱫᱚ ᱯᱮ ᱛᱷᱟᱠ ᱮᱢ ᱨᱚᱦᱚᱭ ᱛᱮᱼᱼ ᱛᱟᱦᱞᱮ ᱥᱩᱱᱩᱢ ᱥᱤᱱᱫᱩᱨᱟᱜᱢ ᱞᱟᱦᱟ ᱛᱟᱨ ᱯᱚᱨ ᱮᱢ ᱨᱚᱦᱚᱭᱟ ᱡᱮ ᱨᱚᱦᱚᱭ ᱮᱦᱚᱵ ᱠᱮᱫᱟᱢ ᱟᱫᱚ ᱩᱱᱠᱩ ᱡᱟᱦᱟᱸᱭ ᱜᱚᱲᱚᱢ ᱵᱩᱲᱦᱤ ᱠᱚᱠᱚ ᱛᱟᱦᱮᱱᱟ ᱡᱩᱫᱤᱼᱼ ᱵᱟᱹᱦᱩ ᱠᱚ ᱟᱫᱚ ᱩᱱᱠᱩ ᱫᱚ ᱞᱚᱥᱚᱫ ᱠᱚ ᱯᱩᱨᱟᱹ ᱠᱚ ᱚᱡᱚᱜ ᱟᱢᱟ᱾ ᱢᱟᱱᱮ ᱡᱮᱫᱤᱱ ᱯᱟᱸᱪ ᱟᱹᱴᱤ ᱟᱨ ᱦᱟᱹᱰᱤ ᱦᱚᱸ ᱪᱚᱰᱚᱨ ᱦᱩᱭᱩᱜ ᱛᱟᱢᱟ
ᱟᱪᱪᱷᱟ᱾
ᱱᱮᱛᱟᱨ ᱫᱚᱦᱟᱜ ᱚᱱᱟ ᱫᱚᱦᱟᱜ ᱵᱟᱹᱧ ᱧᱮᱞᱧᱟᱧᱼᱼ ᱠᱤ ᱟᱞᱮᱥᱮᱫ ᱦᱚᱸᱢᱟᱱᱮ ᱩᱱ ᱡᱚᱠᱷᱚᱱ ᱫᱚᱢᱮ ᱯᱟᱸᱪᱟᱴᱤ ᱢᱟᱱᱮ ᱩᱱᱤ ᱫᱚ ᱞᱚᱥᱚᱫ ᱛᱮ ᱵᱷᱩᱛ ᱠᱮᱫᱮᱭᱟ ᱠᱚ ᱟᱨᱠᱤ ᱡᱟᱦᱟᱸᱭᱮ ᱯᱟᱸᱪ ᱟᱹᱴᱤᱭᱟ᱾
ᱟᱪᱷᱟ
ᱱᱮᱛᱟᱨ ᱫᱚ ᱢᱟᱱᱮ ᱫᱟᱜ ᱚᱱᱠᱟ ᱵᱟᱭ ᱡᱟᱲᱤᱭᱟ ᱥᱮ ᱟᱫᱚ ᱡᱟᱠᱮ ᱡᱮᱢᱚᱱ ᱠᱚ ᱨᱚᱦᱚᱭᱟ
ᱦᱚᱭ ᱦᱚᱭ ᱤᱧᱦᱩ ᱤᱧᱦᱩ ᱚᱱᱠᱟ ᱫᱚ ᱟᱞᱮᱥᱮᱫ ᱨᱮᱫᱚ ᱵᱟᱹᱧ ᱧᱮᱞ ᱵᱟᱲᱟ ᱟᱠᱟᱫᱟ ᱠᱤᱱᱛᱩᱼᱼ ᱞᱚᱥᱚᱫ ᱚᱡᱚᱜ ᱠᱚᱫᱚ ᱚᱱᱠᱟ ᱫᱚ ᱦᱩᱭ ᱵᱟᱲᱟᱜ ᱜᱮᱭᱟ ᱡᱮ ᱦᱤᱞᱚᱜ ᱞᱟᱥᱴ ᱛᱟᱠᱚ ᱤᱱ ᱦᱤᱞᱚᱜ᱾
ᱟᱞᱮ ᱫᱚ ᱞᱟᱥᱴ ᱦᱤᱞᱚᱜ ᱦᱚᱸ ᱟᱨ ᱯᱷᱟᱥᱴ ᱦᱤᱞᱚᱜ ᱦᱚᱸ
ᱟᱪᱪᱷᱟ᱾ ᱟᱫᱚ ᱚᱱᱟᱜᱮ ᱟᱫᱚ ᱵᱟᱹᱭ ᱵᱟᱹᱭ ᱛᱮᱵᱚ ᱦᱤᱲᱤᱧ ᱤᱫᱤᱭᱮᱫᱼᱟ ᱾
ᱚᱱᱟ ᱦᱚᱸ ᱪᱟᱵᱟᱜ ᱠᱟᱱᱟ ᱟᱞᱮ ᱥᱮᱫ ᱫᱚ ᱾
ᱦᱚᱭᱛᱚ ᱾ ᱱᱚᱜᱼᱚᱭ ᱱᱤᱛᱚᱜ ᱫᱚᱼᱼ
ᱟᱪᱪᱷᱟ ᱾
ᱚ ᱚᱱᱠᱟ ᱜᱮ ᱢᱟᱱᱮ ᱩᱱᱟᱹᱜ ᱨᱟᱹᱥᱠᱟᱹ ᱫᱚ ᱵᱟᱝ ᱵᱩᱡᱷᱟᱹᱜᱼᱟ ᱾ ᱚᱱᱟ ᱠᱚ ᱨᱟᱹᱥᱠᱟᱹ ᱞᱟᱹᱜᱤᱫ ᱛᱮᱼᱼ ᱚᱱᱟ ᱫᱚ ᱡᱮᱢᱚᱱ ᱮᱸ ᱠᱟᱹᱢᱤ ᱠᱟᱛᱮ ᱦᱚᱸ ᱠᱟᱹᱢᱤ ᱞᱮᱠᱟ ᱜᱮᱼᱼ ᱩᱡᱟᱹᱜ ᱞᱟᱸᱜᱟ ᱠᱚ ᱟᱞᱚ ᱵᱩᱡᱷᱟᱹᱜ ᱢᱟ, ᱚᱱᱟ ᱠᱷᱟᱹᱛᱤᱨ ᱜᱮ ᱦᱚᱭᱛᱳ ᱠᱚ ᱪᱟᱹᱞᱩ ᱤᱫᱤ ᱞᱮᱫᱼᱟ ᱾
ᱠᱟᱹᱢᱤ ᱞ
ᱟᱨ ᱛᱟᱦᱚᱞᱮ ᱟᱯᱮ ᱥᱮᱫ ᱨᱮ ᱨᱚᱦᱚᱭ ᱠᱟᱹᱢᱤ ᱥᱚᱢᱚᱭ ᱠᱚ ᱥᱮᱨᱮᱧ ᱵᱟᱲᱟᱭ ᱜᱮᱭᱟ ᱥᱮ ᱵᱟᱝᱟ? ᱥᱮᱫᱟᱭ ᱫᱚᱠᱚ ᱥᱮᱨᱮᱧ ᱵᱟᱲᱟᱭ ᱟᱠᱟᱫ ᱜᱮᱭᱟ ᱟᱸᱡᱚᱢ ᱵᱟᱲᱟ ᱟᱠᱟᱜᱼᱟ ᱾ ᱮ ᱦᱩᱭᱱᱟ
ᱮᱱᱠᱷᱟᱱ ᱥᱟᱹᱨᱤ ᱠᱟᱛᱷᱟ ᱵᱚᱞᱛᱮ ᱜᱮᱞᱮ ᱥᱮᱨᱮᱧ ᱫᱚᱠᱚ ᱥᱮᱨᱮᱧ ᱜᱮᱭᱟ ᱾ ᱢᱮᱱᱠᱷᱟᱱ ᱜᱤᱫᱽᱨᱟᱹ ᱠᱷᱚᱱᱤᱧ ᱦᱟᱨᱟᱭᱮᱱᱟ ᱟᱸᱡᱚᱢ ᱫᱚᱧ ᱟᱸᱡᱚᱢ ᱠᱮᱫ ᱠᱚᱣᱟ, ᱢᱮᱱᱠᱷᱟᱱ ᱫᱤᱥᱟᱹ ᱫᱚ ᱵᱟᱹᱱᱩᱜ ᱛᱤᱧᱟ ᱡᱮ ᱪᱮᱫ ᱥᱮᱨᱮᱧ ᱾ ᱢᱟᱱᱮ ᱪᱮᱫ ᱞᱮᱠᱟ ᱠᱚ ᱥᱮᱹᱨᱮᱧ ᱾